ᱦᱮᱞᱳ᱾
ᱦᱮᱸ ᱦᱮᱞᱳ᱾
ᱦᱮᱸ ᱨᱚᱲ ᱟᱸᱡᱚᱢᱚᱜ ᱠᱟᱱ ᱛᱟᱞᱤᱧᱟ᱾
ᱦᱮᱸ ᱟᱸᱡᱚᱢᱚᱜ ᱠᱟᱱᱟ
ᱫᱤᱭᱮ ᱪᱮᱫ ᱠᱚ ᱪᱮᱠᱟ ᱵᱟᱲᱟᱭ ᱦᱩᱭᱩ ᱠᱟᱱᱟ?
ᱪᱮᱫ ᱦᱚᱸ ᱵᱟᱹᱞᱤᱧ ᱪᱮᱠᱟᱹᱭᱫᱟ ᱟᱹᱞᱤᱧ ᱫᱚ ᱚᱲᱟᱜ ᱨᱮᱜᱮ ᱢᱮᱱᱟᱜ ᱞᱤᱧᱟᱹ ᱟᱹᱵᱤᱱ ᱫᱚ?
ᱟᱞᱤᱧ ᱦᱚᱸᱜᱼᱚᱭ ᱵᱟᱨᱦᱮ ᱥᱮᱫ ᱨᱮ
ᱚ ᱱᱟᱯᱟᱭ ᱜᱮᱭᱟ ᱯᱮ ᱛᱚ?
ᱦᱮᱸ ᱱᱟᱯᱟᱭ ᱜᱮ, ᱟᱯᱮ ᱜᱮ?
ᱦᱚᱸ ᱟᱞᱮ ᱦᱚᱸ ᱱᱟᱯᱟᱭ ᱜᱮ ᱢᱮᱱᱟᱜ ᱞᱮᱭᱟ᱾
ᱵᱟᱹᱧ ᱫᱤᱭᱮ ᱡᱚᱢ ᱵᱟᱲᱟ ᱦᱩᱭᱱᱟ? ᱦᱮᱸ ᱟᱞᱮ ᱟᱹᱣᱨᱤ ᱠᱟᱹᱴᱤᱡ ᱛᱤᱧ ᱫᱮᱨᱤᱧᱚᱜ ᱦᱩᱭ ᱠᱟᱱᱟ᱾
ᱳᱭ ᱥᱮᱛᱟᱜ ᱢᱟᱱᱮ ᱥᱮᱛᱟᱜ ᱠᱷᱚᱱᱟᱜ ᱱᱤᱛᱚᱜ ᱦᱚᱸ ᱟᱹᱣᱨᱤᱯᱮ ᱡᱚᱢᱟ?
ᱵᱟ ᱵᱟ ᱚᱱᱟ ᱫᱚ ᱵᱟ ᱱᱤᱛᱜ ᱟᱨᱠᱤ᱾ ᱱᱤ ᱥᱤᱸᱜᱟᱹᱲ ᱵᱮᱲᱟ ᱟᱨᱠᱤ ᱥᱤᱸᱜᱟᱹᱲ ᱵᱮᱲᱟ ᱨᱮᱭᱟᱜ ᱦᱮ ᱦᱮᱸ ᱢᱟᱡᱟᱱ ᱦᱮᱸ᱾
ᱵᱟᱹᱥᱭᱟᱹᱢ ᱫᱚ ᱵᱟᱝ ᱚᱱᱟ ᱫᱚ ᱢᱟᱸᱡᱟᱱ ᱠᱚ ᱞᱮᱭᱟ᱾
ᱦᱮᱸ ᱦᱮᱸᱤᱱᱟᱹᱢᱟᱡᱟᱱ ᱜᱮ ᱟᱨᱠᱤ᱾
ᱦᱳᱭ
ᱟᱫᱚ ᱚᱱᱟᱜᱮ ᱵᱟᱝ ᱡᱚᱢ ᱦᱩᱭ ᱠᱟᱱᱟ᱾ ᱵᱟᱭ ᱫᱟᱜ ᱫᱟ ᱥᱤᱛᱩᱝ ᱠᱟᱱᱟ ᱠᱟᱡᱟᱠ᱾ ᱟᱹᱰᱤ ᱡᱳᱨᱮ ᱥᱤᱛᱩᱝ ᱫᱟ᱾ ᱫᱟᱜ ᱜᱮ ᱵᱟᱭ ᱫᱟᱜ ᱫᱟ ᱢᱚᱱᱮ ᱦᱚᱭ, ᱫᱟᱜ ᱫᱤᱱ ᱫᱚ ᱵᱟᱝ ᱠᱟᱱᱟ ᱚᱱᱠᱟ ᱟᱹᱭᱠᱟᱹᱜ ᱠᱟᱱᱟ᱾
ᱦᱳᱭ ᱟᱞᱮᱥᱮᱱ ᱫᱚ ᱫᱟᱜ ᱫᱚ ᱫᱟᱜ ᱫᱟᱭ ᱢᱮᱱᱠᱷᱟᱱ ᱫᱟᱜ ᱮᱫᱟᱭ ᱟᱨ ᱥᱤᱛᱩᱝ ᱫᱟᱭ ᱢᱟᱱᱮ ᱡᱟᱹᱥᱛᱤ ᱫᱚ ᱢᱟᱱᱮ ᱵᱷᱟᱜᱤ ᱫᱚ ᱵᱟᱝ ᱵᱩᱡᱷᱟᱹᱜ ᱠᱟᱱᱟ᱾ ᱫᱟᱜ ᱦᱚᱸ ᱫᱟᱜ ᱥᱤᱛᱩᱝ ᱦᱚᱸ ᱥᱤᱛᱩᱝ᱾ ᱠᱷᱟᱱ ᱫᱚ ᱡᱟᱦᱟᱸᱭ ᱫᱟᱜ ᱮᱫᱟ ᱚᱱᱟᱦ ᱠᱟᱹᱢᱤ ᱛᱮᱫᱚ ᱵᱟᱝ ᱞᱟᱜᱟᱜ ᱠᱟᱱᱟ᱾
ᱦᱚᱸ ᱞᱮᱥᱮᱱ ᱫᱚ ᱵᱟᱭ ᱫᱟᱜ ᱫᱟ ᱫᱟᱜ ᱜᱮ᱾ ᱢᱟᱱᱮ ᱪᱮᱫ ᱠᱟᱹᱢᱤ ᱜᱮ ᱵᱟᱞᱮ ᱠᱟᱹᱢᱤ ᱫᱟᱲᱮᱭᱟᱜ ᱠᱟᱱᱟ ᱫᱟᱜ ᱵᱮᱜᱚᱨ ᱛᱮ᱾
ᱦᱩᱸ, ᱟᱯᱮ ᱥᱮᱱ ᱫᱚ ᱦᱩᱲᱩ ᱠᱚᱯᱮ ᱟᱹᱣᱨᱤᱯᱮ ᱨᱚᱦᱚᱭᱟ ᱛᱟᱦᱞᱮ ᱫᱚ᱾
ᱵᱟᱝ ᱵᱟᱝ ᱟᱞᱮ ᱥᱮᱫ ᱫᱚ ᱪᱤᱠᱟᱹᱣ ᱠᱟᱫᱟ᱾
ᱟᱯᱮᱥᱮᱫ ᱫᱚ ᱚᱝᱠᱟ ᱞᱮᱠᱟ ᱢᱤᱱᱤ ᱠᱚ ᱵᱟᱹᱱᱩᱜ ᱠᱟᱫᱟ ᱢᱤᱱᱤ ᱠᱚ ᱱᱟᱹᱭ ᱜᱟᱰᱟ ᱠᱚ᱾
ᱚ ᱜᱟᱰᱟ ᱠᱚᱫᱚ ᱵᱟᱹᱱᱩᱜᱼᱟ᱾ ᱢᱤᱱᱤ ᱠᱚ ᱚᱱᱠᱟ ᱥᱟᱸᱜᱤᱧ ᱥᱟᱸᱜᱤᱧ ᱛᱮ ᱢᱮᱱᱟᱜᱼᱟ ᱚᱱᱟ ᱠᱚᱫᱚ ᱡᱚᱛᱚ ᱟᱠᱚᱣᱟᱜ ᱱᱤᱡᱮ ᱱᱤᱡᱮ ᱠᱚ ᱪᱟᱥ ᱜᱮᱭᱟ ᱛᱚ᱾
ᱵᱟᱠᱚ ᱮᱢᱚᱜᱼᱟ ᱟᱨ ᱮᱢᱚᱜ ᱠᱷᱟᱱ ᱦᱚᱸ ᱟᱭᱢᱟ ᱟᱭᱢᱟ ᱠᱚ ᱦᱟᱛᱟᱣ ᱫᱟ ᱯᱚᱭᱥᱟ ᱦᱚᱸ ᱫᱟᱜ ᱨᱮᱭᱟᱜ᱾
ᱦᱳᱭ।
ᱟᱫᱚ ᱚᱱᱟ ᱤᱭᱟᱹᱛᱮ ᱚᱱᱟ ᱫᱟᱜ ᱵᱚᱨᱥᱟ ᱨᱮᱫᱚ ᱵᱟᱝᱞᱮ ᱦᱟᱛᱟᱣ ᱵᱟᱲᱟᱭ ᱜᱮᱭᱟ ᱠᱮᱱᱮᱞ ᱫᱟᱜ ᱠᱚ ᱟᱲᱟᱜ ᱜᱮᱭᱟ ᱟᱫᱚ ᱚᱱᱟ ᱜᱮᱞᱮ ᱛᱟᱸᱜᱤ ᱜᱮᱭᱟ। ᱠᱮᱱᱮᱞ ᱫᱟᱜ ᱛᱮᱜᱮᱞᱮ ᱪᱟᱥ ᱵᱟᱲᱟᱭ ᱜᱮᱭᱟ।
ᱦᱳᱭ ᱟᱫᱚ ᱟᱯᱮ ᱥᱮᱛ ᱫᱚ ᱢᱤᱫᱫᱷᱟᱣ ᱜᱮ ᱦᱩᱲᱩ ᱫᱚᱠᱚ ᱨᱚᱦᱚᱭ ᱛᱮ?
ᱵᱟᱨ ᱫᱷᱟᱣ ᱞᱮ ᱨᱚᱦᱚᱭ ᱜᱮᱭᱟ। ᱠᱷᱚᱨᱟ ᱨᱮᱦᱚᱸ ᱵᱚᱨᱥᱟ ᱨᱮᱦᱚᱸ ᱦᱮᱸ ᱠᱮᱱᱮᱞ ᱫᱟᱜ ᱛᱮᱜᱮ ᱠᱷᱚᱨᱟ ᱨᱮᱦᱚᱸ ᱵᱚᱨᱥᱟ ᱨᱮᱦᱚᱸ ᱵᱟᱱᱟᱨ ᱛᱮᱜᱮ।
ᱚ।
ᱚᱱᱟᱜᱮ ᱥᱩᱵᱤᱫᱟᱜ ᱜᱮᱭᱟᱞᱮ ᱚᱱᱟᱛᱮ।
ᱦᱳᱭ ᱟᱫᱚ ᱡᱩᱫᱤ ᱴᱟᱭᱤᱢ ᱴᱟᱭᱤᱢ ᱠᱚ ᱟᱲᱟᱜᱟᱠᱚ ᱠᱮᱱᱮᱞ ᱫᱟᱜ ᱠᱚ ᱧᱟᱢᱟ ᱮᱸᱰᱮ ᱠᱷᱟᱱ ᱢᱟ ᱴᱷᱤᱠ ᱜᱮᱭᱟ ᱥᱮ।
ᱦᱮᱸ ᱚᱱᱟ ᱢᱟ ᱴᱷᱤᱠ ᱠᱟᱱᱮ ᱚᱸ ᱟᱨᱚ ᱯᱮᱥᱮᱱᱴ ᱫᱚ ᱛᱤᱱᱟᱹᱜ ᱫᱷᱟᱣ ᱠᱚ ᱨᱚᱦᱚᱭ ᱛᱮ?
ᱟᱞᱮ ᱥᱮᱱ ᱫᱚ ᱢᱤᱫ ᱫᱷᱟᱣ ᱜᱮᱞᱮ ᱨᱚᱦᱚᱭᱟ ᱚᱱᱟ ᱵᱚᱨᱥᱟ ᱨᱮᱜᱮ ᱞᱮ ᱨᱚᱦᱚᱭᱟ ᱫᱷᱚᱨᱚᱱ ᱨᱮᱫᱚ ᱵᱟᱝ ᱞᱮ ᱨᱚᱦᱚᱭ ᱜᱮᱭᱟ।
ᱚ ᱠᱮᱱᱮᱞ ᱠᱚᱫᱚ ᱵᱚᱱᱩᱜᱼᱟ ᱥᱮ?
ᱵᱟᱝ ᱠᱮᱱᱮᱞ ᱫᱚ ᱢᱮᱱᱟᱜ ᱨᱮᱦᱚᱸ ᱠᱮᱱᱮᱞ ᱠᱷᱚᱱ ᱫᱚ ᱟᱞᱮ ᱫᱚ ᱟᱹᱰᱤ ᱥᱟᱺᱜᱤᱧ ᱧᱚᱜ ᱜᱮᱭᱟᱞᱮ ᱟᱫᱚ ᱠᱷᱟᱱ ᱫᱚ ᱟᱫᱚ ᱟᱭᱢᱟ ᱢᱟᱴᱷ ᱢᱮᱱᱟᱜᱼᱟ। ᱚᱱᱟ ᱚᱱᱟ ᱠᱚ ᱢᱟᱴ ᱯᱟᱨᱚᱢ ᱠᱟᱛᱮᱜ ᱢᱟᱱᱮ ᱚᱱᱟ ᱠᱚ ᱢᱟᱴ ᱫᱟᱜ ᱵᱟᱝ ᱯᱮᱨᱮᱡ ᱞᱮᱱᱠᱷᱟᱱᱡ ᱫᱚ ᱵᱟᱝ ᱦᱤᱡᱩᱜ ᱫᱟᱜ ᱵᱟᱝ ᱯᱮᱨᱮᱡ ᱞᱮᱱᱠᱷᱟᱡ ᱫᱚ ᱵᱟᱝ ᱦᱤᱡᱩᱜ ᱜᱮᱭᱟ ᱛᱟᱦᱞᱮ ᱟᱞᱮ ᱴᱷᱮᱱ ᱦᱤᱡᱩᱜ ᱛᱮᱫᱚ ᱟᱹᱰᱤ ᱞᱮᱴᱚᱜᱼᱟ ᱩᱱᱛᱮᱫᱚ ᱵᱚᱱᱫᱚᱭᱟᱠᱚ ᱵᱟᱝ ᱦᱚᱸᱞᱮ ᱧᱟᱢᱟ।
ᱦᱚᱸ।
ᱟᱫᱚ ᱚᱱᱟ ᱠᱷᱟᱹᱛᱤᱨ ᱛᱮ ᱟᱫᱚ ᱠᱮᱱᱮᱞ ᱫᱟᱜ ᱵᱷᱚᱨᱥᱟ ᱛᱮᱫᱚ ᱵᱟᱝ ᱞᱮ ᱨᱚᱦᱚᱭ ᱜᱮᱭᱟ।
ᱦᱩᱸ ᱥᱟᱺᱜᱤᱧ ᱢᱟᱴ ᱫᱚ ᱵᱟᱝ ᱪᱟᱞᱟᱣ ᱦᱩᱭᱩᱜ ᱜᱮᱭᱟ ᱛᱚ।
ᱦᱳᱭ ᱦᱳᱭ ᱦᱳᱭ। ᱪᱮᱜ ᱠᱚᱯᱮ ᱨᱚᱦᱚᱭ ᱜᱮᱭᱟ ᱛᱟᱦᱞᱮ ᱟᱯᱮ ᱥᱮᱱᱟᱜ ᱚᱱᱠᱟᱱᱟᱜ ᱡᱟᱦᱟᱱᱟᱜ ᱥᱟᱠ ᱥᱚᱵᱽᱡᱤ ᱠᱚᱯᱮ ᱨᱚᱦᱚᱭ ᱜᱮᱭᱟ?
ᱥᱟᱠ ᱥᱚᱵᱽᱡᱤ ᱫᱚ ᱥᱮᱨᱚᱠᱚᱢ ᱵᱟᱞᱮ ᱨᱚᱦᱚᱭ ᱜᱮᱭᱟ। ᱡᱟᱭᱜᱟ ᱠᱚᱦᱚᱸ ᱵᱟᱹᱱᱩᱜ ᱜᱮᱭᱟ ᱛᱚ ᱟᱞᱮᱥᱮᱱ ᱫᱚ ᱚᱱᱠᱟ ᱫᱚ। ᱡᱮ ᱥᱟᱠᱼᱥᱚᱵᱽᱡᱤ ᱡᱮᱢ ᱨᱚᱦᱚᱭᱟ ᱡᱟᱦᱟᱱᱟᱜ ᱠᱚ ᱩᱛᱩ ᱛᱮᱭᱟᱜ ᱠᱚ ᱟᱨᱠᱤ।
ᱦᱩᱸ ᱦᱩᱸ।
ᱚᱱᱠᱟᱱᱟᱜ ᱮᱸ ᱡᱟᱭᱜᱟ ᱜᱮ ᱵᱟᱹᱱᱩᱜ ᱟᱠᱟᱫᱟ ᱨᱚᱦᱚᱭ ᱞᱮᱠᱟᱱᱟᱜ। ᱚᱱᱟ ᱛᱮ ᱵᱟᱞᱮ ᱨᱚᱦᱚᱭ ᱜᱮᱭᱟ, ᱡᱟ ᱩᱰᱤᱡ ᱚᱱᱮ ᱡᱟᱦᱟᱸᱭ ᱠᱚᱠᱚ ᱨᱚᱦᱚᱭᱟ ᱟᱨᱠᱤ। ᱰᱟᱸᱜᱟ ᱠᱚᱨᱮ ᱡᱟᱸᱦᱟᱭ ᱠᱚᱣᱟᱜ ᱛᱮᱦᱮᱱ ᱠᱷᱟᱡ ᱫᱚ ᱛᱩᱲᱤ ᱠᱚ ᱮᱨᱟ। ᱤᱱᱟᱹᱜᱮ ᱛᱩᱲᱤ ᱟᱨ ᱢᱩᱞᱟᱹ ᱟᱨ ᱵᱟᱝ ᱠᱷᱟᱱ ᱫᱚ ᱵᱟᱝ। ᱮᱠᱮᱱ ᱠᱤᱨᱤᱧ ᱵᱷᱚᱨᱥᱟ ᱜᱮᱭᱟ ᱟᱫᱚ ᱟᱥᱚᱞ ᱫᱚ ᱩᱱ ᱡᱚᱠᱷᱚᱱ ᱫᱚ ᱫᱟᱢ ᱦᱚᱸ ᱠᱚᱢᱚᱜ ᱟᱛᱚ ᱩᱛᱩ ᱨᱮᱭᱟᱜ ᱠᱚᱦᱚᱸ ᱡᱚᱛᱚ ᱜᱮ। ᱟᱫᱚ ᱚᱱᱟ ᱛᱮ ᱵᱟᱠᱚ ᱨᱚᱦᱚᱭ ᱜᱮᱭᱟ। ᱢᱮᱱ ᱠᱷᱟᱱ ᱱᱮᱛᱟᱨ ᱫᱤᱱ ᱜᱮᱛᱚ ᱠᱟᱹᱴᱤᱡ ᱩᱛᱩ ᱛᱮᱭᱟᱜ ᱫᱚ ᱫᱟᱢᱚᱜᱼᱟ, ᱫᱟᱜ ᱵᱮᱜᱚᱨ ᱛᱮ ᱵᱟᱹᱲᱤᱡᱚᱜᱼᱟ ᱛᱚ ᱫᱟᱜ ᱛᱮ।
ᱚᱱᱟᱛᱮ ᱫᱟᱢᱚᱜᱼᱟ ᱟᱨ ᱵᱟᱠ ᱵᱟᱠᱷᱟᱡ ᱫᱚ ᱵᱟᱝ ᱫᱟᱢᱚᱜᱼᱟ ᱟᱨ ᱟᱯᱮ ᱥᱮᱜ ᱫᱚ ᱡᱚᱛᱚ ᱠᱚ ᱪᱟᱥ ᱜᱮᱭᱟ ᱥᱮ?
ᱵᱟᱝᱜᱮ ᱟᱞᱮᱥᱮᱜ ᱫᱚ ᱡᱚᱛᱚ ᱫᱚ ᱵᱟᱝ ᱟᱞᱮᱥᱮᱜ ᱫᱚ ᱚᱱᱠᱟ ᱠᱚ ᱪᱟᱥ ᱜᱮᱭᱟ ᱠᱚ ᱛᱩᱲᱤ ᱜᱩᱦᱩᱢ ᱛᱟᱯᱚᱨᱮ ᱢᱚᱥᱞᱟ ᱠᱚ ᱛᱟᱯᱚᱨᱮ ᱚᱱᱮ ᱪᱷᱚᱞᱟ ᱠᱚᱠᱚ ᱨᱚᱦᱚᱭ ᱜᱮᱭᱟ ᱢᱟᱥᱨᱤ ᱫᱟᱹᱞ ᱠᱚ। ᱚᱱᱟ ᱠᱚᱜᱮ ᱚᱱᱟ ᱠᱚᱫᱚ ᱡᱟᱥᱛᱤ ᱫᱟᱜ ᱫᱚ ᱵᱟᱝ ᱞᱟᱜᱟᱜ ᱟᱛᱚ।
ᱦᱮᱸ। ᱟᱫᱚ ᱚᱱᱟ ᱠᱚᱫᱚ ᱵᱟᱹᱱᱩᱜᱼᱟ ᱟᱞᱮ ᱥᱮᱱ ᱫᱚ ᱡᱟᱭᱜᱟ ᱦᱚᱸ ᱵᱟᱹᱱᱩᱜᱼᱟ ᱛᱚ ᱮᱠᱮᱱ ᱦᱚᱸᱜ-ᱚᱭ ᱛᱚ ᱜᱩᱲᱩ ᱜᱮ ᱵᱟᱨ ᱫᱷᱟᱣ ᱞᱮ ᱪᱟᱥ ᱨᱮᱜᱮ ᱛᱚ ᱟᱫᱚ ᱵᱟᱝ ᱜᱟᱱᱚᱜ ᱠᱟᱱᱟ।
ᱦᱳᱭ ᱟᱨ ᱟᱞᱮᱥᱮᱡ ᱫᱚ ᱜᱚᱴᱟ ᱯᱷᱟᱸᱠᱟ ᱢᱟᱴ ᱛᱟᱦᱮᱱᱟ ᱥᱮ ᱛᱟᱦᱞᱮ ᱫᱚ ᱡᱟᱦᱟᱱᱟᱜ ᱜᱮᱠᱚ ᱮᱨ ᱜᱤᱰᱤ ᱠᱟᱜᱼᱟ ᱦᱩᱭ ᱫᱚ ᱦᱩᱭᱩᱜ ᱜᱮᱭᱟ ᱟᱫᱚ ᱫᱟᱜ ᱡᱟᱦᱟᱸ ᱠᱚᱢ ᱞᱟᱜᱟᱜᱼᱟ ᱚᱱᱟ ᱠᱚ ᱮᱨ ᱠᱟᱜᱼᱟ ᱚᱱᱟ ᱫᱚ ᱦᱩᱭᱩᱜ ᱜᱮᱭᱟ ᱦᱩᱭ ᱠᱚᱫᱚ ᱛᱩᱲᱤ ᱠᱷᱚᱥᱞᱟ ᱠᱚᱫᱚ ᱩᱱᱟᱹᱜ ᱥᱟᱨ ᱮᱜ ᱠᱚᱦᱚᱸ ᱵᱟᱝ ᱞᱟᱜᱟᱜ ᱜᱮᱭᱟ ᱪᱮ।
ᱦᱮᱸ ᱵᱟᱝ ᱞᱟᱜᱟᱜ ᱜᱮᱭᱟ ᱚᱱᱟ ᱠᱚᱫᱚ।
ᱦᱳᱭ ᱟᱫᱚ ᱚᱱᱟ ᱠᱚᱫᱚ ᱦᱩᱭᱩᱜ ᱜᱮᱭᱟ।
ᱦᱩᱸ।
ᱱᱮ ᱮᱴᱟᱜ ᱠᱤᱪᱷᱩ ᱫᱚ ᱡᱟᱦᱟᱸ ᱥᱚᱵᱽᱡᱤ ᱠᱚ ᱚᱱᱟ ᱫᱚ ᱫᱟᱜ ᱠᱚ ᱡᱟᱹᱥᱛᱤ ᱞᱟᱜᱟᱜᱼᱟ। ᱟᱨ ᱚᱝᱠᱟ ᱞᱮᱠᱟ ᱢᱟᱱᱮ ᱨᱟᱱ ᱠᱚ ᱡᱟᱼᱼ ᱡᱟᱦᱟᱱᱟᱜ ᱜᱮ ᱢᱟᱱᱮ ᱵᱷᱟᱜᱤ ᱞᱮᱠᱟ ᱥᱮᱵᱟ ᱡᱚᱛᱱᱚᱭ ᱦᱩᱭᱩᱜᱼᱟ ᱛᱚᱵᱮ ᱥᱮ ᱦᱩᱭᱩᱜᱼᱟ ᱟᱨ ᱫᱟᱜ ᱠᱚᱫᱚ ᱵᱟᱹᱱᱩᱜᱼᱟ ᱥᱮᱼᱼ ᱟᱫᱚ ᱚᱱᱟ ᱠᱷᱟᱹᱛᱤᱨ ᱛᱮ ᱚᱱᱠᱟ ᱞᱮᱠᱟᱱᱟᱜ ᱫᱚ ᱵᱟᱠᱚ ᱨᱚᱦᱚᱭᱟ᱾
ᱚᱱᱟ ᱢᱟ ᱞᱟᱜᱮ ᱜᱮ ᱟᱨ ᱱᱮᱛᱟᱨ ᱫᱚ ᱡᱟᱦᱟᱱᱟᱜ ᱜᱮ ᱢᱟᱱᱮ ᱜᱟᱹᱰᱭᱟᱹ ᱠᱚ ᱠᱷᱚᱱ ᱦᱚᱸ ᱫᱟᱜ ᱠᱚ ᱵᱟᱠᱚ ᱮᱢ ᱞᱟᱹᱜᱤᱫᱚᱜ ᱠᱟᱱᱟ ᱦᱟᱹᱠᱩ ᱠᱚ ᱪᱟᱥᱮᱜ ᱠᱚᱣᱟ ᱛᱚ᱾
ᱦᱩᱸ ᱦᱩᱸ᱾
ᱟᱫᱚ ᱚᱱᱟᱛᱮ ᱫᱟᱜ ᱵᱟᱠᱚ ᱮᱢᱚᱜ ᱠᱟᱱᱛᱮ ᱟᱨᱠᱤᱼᱼ ᱢᱟᱱᱮ ᱡᱟᱦᱟᱱᱟᱜ ᱜᱮ ᱦᱩᱲᱩ ᱦᱚᱸ ᱥᱮ ᱡᱟᱦᱟᱱᱟᱜ ᱥᱮ ᱚᱠᱟ ᱩᱛᱩ ᱛᱮᱭᱟᱜ ᱨᱚᱦᱚᱭᱼᱼ ᱠᱚ ᱦᱚᱸ ᱵᱟᱝ ᱜᱟᱱᱚᱜ
ᱦᱩᱸ,
ᱫᱟᱜ ᱜᱮ ᱛᱚ ᱢᱟᱨᱟᱝ ᱡᱤᱱᱤᱥ,
ᱦᱳᱭ, ᱫᱟᱜ ᱵᱟᱠᱷᱟᱱ ᱫᱚ ᱪᱮᱫ ᱜᱮ ᱵᱟᱝ ᱦᱳᱭᱳᱜ ᱢᱟᱱᱮ ᱫᱟᱜ ᱵᱟᱠᱷᱟᱡ ᱫᱚ ᱟᱵᱚ ᱫᱚ ᱪᱮᱫ ᱜᱮ ᱵᱟᱝ ᱦᱳᱭᱳᱜ ᱛᱟᱵᱚᱱᱟ ᱥᱮ, ᱫᱟᱜ ᱡᱩᱫᱤ ᱛᱟᱦᱮᱱᱟ ᱡᱚᱛᱚ ᱞᱮᱠᱟᱱᱟᱜ ᱡᱟᱦᱟᱸ ᱜᱮ ᱵᱚ ᱢᱚᱱᱮᱭᱟ ᱡᱟᱦᱟᱸ ᱠᱚ ᱵᱚ ᱪᱟᱥ ᱞᱟᱹᱜᱤᱫᱚᱜᱼᱟ, ᱚᱱᱟ ᱜᱮ ᱦᱩᱭᱩᱜᱼᱟ ᱢᱮᱱ ᱠᱷᱟᱱ ᱫᱟᱜ ᱵᱟᱝ ᱛᱟᱦᱚᱞᱮ ᱠᱷᱟᱱ ᱫᱚ ᱪᱮᱫ ᱜᱮ ᱵᱟᱝ ᱦᱩᱭᱩᱜᱼᱟ ᱾
ᱟᱨ ᱱᱤᱭᱟᱹᱧ ᱢᱮᱱᱫᱟ ᱟᱨᱠᱤ, ᱡᱮ ᱟᱵᱚ ᱫᱚ ᱪᱮᱫᱟᱜ ᱥᱩᱫᱩ ᱠᱷᱟᱹᱞᱤ ᱚᱱᱟ ᱪᱟᱥ ᱪᱮᱛᱟᱱ ᱨᱮ ᱱᱤᱨᱵᱷᱚᱨ ᱠᱟᱛᱮᱫ ᱢᱮᱱᱟᱜ ᱟᱠᱟᱫ ᱵᱚᱱᱟ ᱚᱱᱟ ᱟᱨᱠᱤᱧ ᱢᱮᱱ ᱪᱚᱭᱮᱫᱟ ᱪᱮᱫᱟᱜ?
ᱡᱮ ᱮᱴᱟᱜ ᱠᱟᱹᱢᱤ ᱠᱚ ᱛᱚ ᱢᱮᱱᱟᱜ ᱛᱟᱵᱚᱱ ᱜᱮᱭᱟ ᱟᱹᱰᱤ ᱜᱟᱱ ᱠᱟᱹᱢᱤ ᱢᱮᱱᱟᱜᱼᱟ ᱚᱱᱟ ᱠᱚ ᱫᱚ ᱪᱮᱫᱟᱜ ᱵᱟᱵᱚᱱ ᱱᱤᱨᱵᱷᱚᱨᱚᱜ?
ᱟᱫᱚ ᱦᱟᱸᱜ ᱮᱴᱟᱜ ᱠᱟᱹᱢᱤ ᱫᱚ, ᱟᱥᱚᱞᱮ ᱟᱵᱚ ᱫᱚ ᱪᱮᱫ ᱠᱟᱱ ᱜᱮᱭᱟ ᱵᱚᱱ ᱠᱟᱹᱢᱤᱭᱟ ᱵᱚᱱ ᱡᱟᱹᱥᱛᱤ ᱡᱟᱹᱥᱛᱤ ᱵᱚ ᱠᱷᱟᱴᱟᱜ ᱜᱮᱭᱟ ᱡᱟᱦᱟᱱᱟᱜ ᱨᱮ ᱢᱮᱱ ᱠᱷᱟᱱ ᱚᱝᱠᱟᱱᱟᱜ ᱵᱚ ᱠᱟᱹᱢᱤᱭᱟ ᱡᱟᱦᱟᱸ ᱫᱚ ᱡᱟᱹᱥᱛᱤ ᱠᱩᱲᱟᱹᱭ ᱵᱟᱝ ᱧᱟᱢᱚᱜᱼᱟ, ᱚᱝᱠᱟᱱᱟᱜ ᱨᱮ ᱜᱮ ᱫᱚᱢᱮ ᱵᱚ ᱠᱷᱟᱴᱟᱜᱼᱟ ᱾ ᱟᱫᱚ ᱠᱩᱲᱟᱹᱭ ᱥᱩᱢᱟᱹᱭ ᱫᱚ ᱩᱱᱟᱹᱜ ᱡᱟᱥᱛᱤ ᱫᱚ ᱵᱟᱝ ᱵᱚᱱ ᱧᱟᱢ ᱜᱮᱭᱟ ᱵᱚᱱ ᱥᱮ ᱾
ᱟᱫᱚ ᱚᱱᱟ ᱜᱤᱧ ᱪᱤᱱᱛᱟᱹ ᱩᱭᱦᱟᱹᱨ ᱫᱟ ᱪᱤᱱᱛᱟᱹᱭᱮᱫᱟᱹᱧ ᱡᱮᱼᱼ ᱟᱵᱚ ᱜᱮ ᱥᱩᱫᱩ ᱥᱟᱱᱛᱟᱲᱤ ᱧᱮᱞ ᱟᱵᱚᱱᱟ ᱡᱚᱛᱚ ᱥᱚᱵ ᱥᱚᱢᱚᱭ ᱚᱱᱟ ᱤᱭᱟᱹ ᱨᱮ ᱜᱮ ᱢᱟᱱᱮ ᱪᱟᱥ ᱠᱟᱹᱢᱤ ᱪᱮᱛᱟᱱ ᱨᱮ ᱜᱮ ᱱᱤᱨᱵᱷᱚᱨ ᱠᱟᱛᱮᱫ ᱢᱮᱱᱟᱜ ᱠᱟᱫ ᱵᱚᱱᱟ ᱡᱚᱛᱚ ᱦᱚᱲ ᱜᱮ, ᱱᱚᱜᱼᱚᱭ ᱡᱮ ᱛᱤᱦᱤᱧ ᱜᱟᱯᱟ ᱵᱟᱭ ᱫᱟᱜ ᱟᱠᱟᱫᱟ ᱥᱩᱫᱩ ᱚᱱᱟ ᱵᱚᱱ ᱩᱭᱦᱟᱹᱨᱚᱜ ᱠᱟᱱᱟ ᱛᱤᱥᱮ ᱫᱟᱜᱟ ᱛᱤᱥᱮ ᱞᱮ ᱨᱚᱦᱭᱟ ᱦᱩᱲᱩᱼᱼ ᱥᱮ ᱪᱮᱫ ᱵᱟᱝ ᱢᱮᱱ ᱠᱷᱟᱱ ᱮᱴᱟᱜ ᱠᱤᱪᱷᱩ ᱫᱚ ᱵᱟᱵᱚᱱ ᱩᱭᱦᱟᱹᱨ ᱮᱫᱟ ᱟᱨᱠᱤ ᱵᱟᱹᱠᱤᱭᱟᱜ ᱫᱚ,
ᱦᱳᱭ, ᱟᱵᱳ ᱜᱮ ᱟᱵᱚ ᱮᱴᱟᱜ ᱠᱤᱪᱷᱩ ᱫᱚ ᱵᱟᱵᱚ ᱪᱤᱱᱛᱟᱹ ᱵᱷᱷᱟᱵᱽᱱᱟᱭ ᱡᱮᱼᱼ ᱱᱚᱣᱟ ᱵᱟᱝ ᱦᱳᱭᱳᱜ ᱠᱟᱱᱟ ᱛᱟᱯᱚᱨᱮ ᱡᱷᱟᱱᱟ ᱥᱮ ᱱᱟᱣᱟ ᱡᱟᱦᱟᱸ ᱱᱟᱜ ᱜᱤᱧ ᱡᱟᱦᱟ ᱪᱤᱠᱟᱹᱭᱟ ᱵᱷᱟᱹᱜᱤ ᱧᱚᱜ ᱢᱮᱱ ᱠᱷᱟᱱ ᱚᱱᱟ ᱫᱚ ᱵᱟᱵᱚ ᱪᱤᱱᱛ ᱦᱮᱸ, ᱫᱟᱜ ᱜᱮᱭᱟᱭ ᱨᱚᱦᱚᱭ ᱜᱮᱭᱟ ᱵᱚᱱ ᱚᱝᱠᱟ ᱞᱮᱠᱟ ᱵᱚᱱ ᱪᱤᱱᱛᱟᱹ ᱵᱷᱟᱵᱱᱟᱭᱟ ᱾
ᱢᱤᱫ ᱴᱮᱱ ᱥᱮᱧ ᱵᱮᱵᱥᱟᱭᱟ ᱥᱮ ᱢᱤᱫ ᱴᱮᱱ ᱡᱟᱦᱟᱱᱟᱜ ᱤᱧ ᱱᱚᱝᱠᱟ ᱢᱤᱫ ᱴᱮᱱᱼᱼ ᱫᱚᱠᱟᱱᱤᱧ ᱡᱷᱤᱡᱟ ᱚᱸᱰᱮ ᱠᱷᱚᱱ ᱜᱮ ᱠᱟᱹᱴᱤᱡ ᱡᱟᱦᱟᱱᱟᱜ ᱤᱧ ᱫᱚᱠᱟᱱᱤᱧ ᱪᱟᱞᱟᱣᱟ ᱾ ᱥᱮ ᱡᱮᱢᱚᱱ ᱱᱚᱜᱼᱚᱭ ᱱᱮᱛᱟᱨ ᱫᱚ ᱜᱟᱹᱰᱤ ᱜᱷᱚᱲᱟ, ᱵᱮᱯᱟᱨ ᱠᱟᱱᱟ ᱠᱟᱹᱴᱤᱡ ᱰᱟᱦᱟᱨ ᱟᱹᱲᱮ ᱠᱚᱨᱮ ᱟᱨᱠᱤ ᱡᱮ ᱢᱤᱫ ᱴᱮᱱ ᱜᱮᱨᱮᱡ ᱤᱧ ᱡᱷᱤᱡ ᱠᱮᱫᱟ ᱾ ᱠᱚᱲᱟ ᱜᱤᱫᱽᱨᱟᱹ ᱠᱷᱟᱱ ᱫᱚ ᱛᱟᱦᱚᱞᱮ ᱤᱱᱟᱹ ᱠᱷᱟᱱᱮ ᱤᱱᱟᱹᱛᱮᱭ ᱪᱟᱞᱟᱣ ᱛᱟᱭᱟ ᱟᱹᱰᱤ ᱡᱳᱨ, ᱟᱭᱢᱟ ᱨᱚᱠᱚᱢ ᱜᱟᱹᱲᱤ ᱢᱮᱱᱟᱜᱼᱟ᱾ ᱛᱚ ᱚᱱᱟ ᱠᱟᱛᱮ ᱵᱟᱫᱽ ᱠᱟᱛᱮ ᱥᱩᱫᱷᱩ ᱟᱵᱚ ᱚᱱᱟ ᱪᱟᱥ ᱠᱟᱹᱢᱤ ᱨᱮ ᱞᱚᱞᱚ ᱥᱤᱛᱩᱝ ᱨᱮ ᱠᱟᱹᱢᱤ ᱜᱮᱵᱚᱱ ᱢᱚᱱᱮ ᱭᱮᱫᱟ ᱾
ᱦᱳᱭ, ᱟᱫᱚ ᱟᱵᱚ ᱫᱚ ᱮᱴᱟᱜ ᱞᱮᱠᱟ ᱪᱤᱱᱛᱟᱹ ᱵᱷᱟᱵᱽᱱᱟ ᱫᱚ ᱵᱟᱹᱱᱩᱜ ᱟᱠᱟᱫ ᱛᱟᱵᱚᱱᱟ ᱥᱮ ᱡᱮ ᱱᱚᱣᱟ ᱫᱚ ᱛᱤᱱᱟᱹᱜ ᱫᱤᱱᱤᱧ ᱪᱟᱥᱟ ᱾ ᱥᱮ ᱤᱧ ᱤᱭᱟᱹ ᱤᱧ ᱵᱟᱵᱟ ᱛᱟᱠᱚ ᱥᱮ ᱤᱧ ᱫᱟᱫᱩ ᱛᱟᱠᱚ ᱱᱚᱣᱟ ᱠᱚ ᱪᱟᱥ ᱟᱹᱜᱩ ᱟᱠᱟᱫᱼᱟ, ᱤᱧ ᱫᱚ ᱮᱴᱟᱜ ᱟᱞᱟᱫᱟᱜ ᱤᱧ ᱧᱮᱞᱟ ᱾ ᱠᱷᱟᱱ ᱚᱝᱠᱟ ᱞᱮᱠᱟ ᱫᱚ ᱵᱟᱝ ᱪᱟᱥ ᱟᱠᱟᱜᱼᱟ ᱠᱚ ᱩᱱᱠᱩᱣᱟᱜ ᱦᱟᱥᱟ ᱢᱮᱱᱟᱜᱼᱟ ᱾
ᱦᱩᱸ, ᱟᱫᱚ ᱚᱱᱟ ᱩᱭᱦᱟᱹᱨ ᱦᱮᱸ ᱪᱟᱥᱟ ᱩᱱᱤᱧ ᱵᱟᱲᱟᱭ ᱜᱮᱭᱟ ᱢᱮᱱ ᱠᱷᱟᱱ ᱱᱤᱡᱮ ᱛᱮ ᱪᱮᱫᱟᱜ ᱤᱧ ᱠᱷᱟᱴᱟᱜᱼᱟ ᱾ ᱦᱚᱲᱤᱧ ᱠᱷᱟᱴᱟᱣ ᱠᱚᱣᱟ, ᱤᱧ ᱫᱚ ᱚᱸᱰᱮ ᱫᱚ ᱪᱮᱫᱟᱜ ᱤᱧ ᱠᱷᱟᱴᱟᱜᱼᱟ, ᱤᱧᱟ ᱤᱧᱟᱹᱜ ᱡᱟᱭᱜᱟ ᱡᱩᱢᱤ ᱢᱮᱱᱟᱜ ᱛᱤᱧ ᱵᱟᱲᱟᱭ ᱠᱟᱱᱟ ᱾ ᱠᱷᱟᱴᱟᱣ ᱮᱴᱟᱜ ᱦᱚᱲᱤᱧ ᱠᱷᱟᱴᱟᱣ ᱠᱚᱣᱟ ᱠᱷᱟᱴᱟᱣ ᱠᱟᱛᱮᱧ ᱨᱚᱡᱜᱟᱨ ᱟᱹᱜᱩᱭᱟ ᱾
ᱢᱟᱛᱚ ᱛᱚᱵᱮ ᱛᱚ ᱮᱴᱟᱜ ᱦᱚᱲᱮᱢ ᱠᱷᱟᱴᱟᱣ ᱠᱚᱣᱟ ᱥᱮ ᱱᱤᱡ ᱜᱮ ᱡᱩᱫᱤ ᱚᱝᱠᱟ ᱵᱟᱢ ᱛᱟᱦᱞᱮ ᱪᱤᱠᱟᱹᱛᱮ ᱦᱳᱭᱳᱜ-ᱟ᱾
ᱟᱵᱚ ᱟᱫᱚ ᱢᱟ ᱡᱩᱫᱤ ᱮᱸᱰᱮᱜᱮ ᱡᱩᱜᱽ ᱡᱩᱜᱽ ᱡᱩᱫᱤ ᱤᱱᱟᱹ ᱢᱤᱫ ᱡᱟᱭᱜᱟ ᱨᱮ ᱜᱮ ᱡᱩᱫᱤ ᱵᱚᱱ ᱛᱟᱸᱦᱮᱱᱟ ᱧᱩᱨᱩ ᱛᱟᱸᱦᱮᱱᱟ ᱛᱟᱦᱚᱞᱮ ᱪᱮᱠᱟ ᱛᱮ ᱵᱚᱱ ᱵᱚᱫᱚᱞ ᱦᱤᱡᱩᱜᱼᱟ?
ᱦᱳᱭ, ᱚᱱᱟ ᱢᱟ ᱴᱷᱤᱠ ᱜᱮᱭᱟ ᱟᱫᱚ ᱡᱷᱚᱛᱚ ᱡᱷᱚᱛᱚ ᱢᱟᱹᱱᱢᱤᱭᱟᱜ ᱫᱚ ᱩᱭᱦᱟᱹᱨ ᱵᱷᱟᱵᱽᱱᱟ ᱫᱚ ᱡᱩᱫᱤ ᱦᱩᱭ ᱠᱚᱜ-ᱟ ᱥᱮ ᱯᱟᱞᱴᱟᱣ ᱠᱚᱜ-ᱟ ᱮᱸᱰᱮ ᱠᱷᱟᱡ ᱫᱚ ᱡᱟᱹᱱᱤᱡ ᱠᱷᱟᱡ ᱫᱚ᱾
ᱦᱚᱸᱜ-ᱚᱭ ᱜᱚᱝᱠᱮ᱾ ᱱᱤᱭᱟᱹ ᱫᱚ ᱧᱮᱞᱚᱜ ᱠᱟᱱᱟ ᱟᱵᱚ ᱥᱟᱱᱛᱟᱲ ᱥᱚᱢᱟᱡᱽ ᱨᱮᱜᱮ ᱧᱮᱞᱚᱜ-ᱟ, ᱮᱴᱟᱜ ᱥᱚᱢᱟᱡᱽ ᱨᱮ ᱚᱱᱠᱟ ᱫᱚ ᱵᱟᱝ ᱧᱮᱞᱚᱜ᱾ ᱟᱵᱚ ᱜᱮᱵᱚᱱ ᱱᱚᱝᱠᱟ ᱵᱚᱱ ᱤᱭᱟᱹ ᱭᱟ, ᱧᱩᱨ ᱛᱟᱸᱦᱮᱱ ᱠᱟᱱᱟ ᱟᱨᱠᱤ ᱡᱮ, ᱤᱱᱟᱹ ᱡᱟᱭᱜᱟ ᱨᱮᱜᱮ᱾
ᱦᱳᱭ, ᱮᱴᱟᱜ ᱦᱚᱲ ᱫᱚ ᱧᱮᱞ ᱠᱚᱢ ᱡᱮ ᱢᱟᱱᱮ ᱢᱤᱫᱴᱮᱱ ᱦᱚᱲᱮ ᱠᱟᱹᱢᱤᱭᱟ ᱟᱨ ᱚᱸᱰᱮ ᱢᱚᱬᱮᱸ ᱛᱩᱨᱩᱭ ᱦᱚᱲᱠᱚ ᱡᱚᱢ ᱨᱮᱦᱚᱸ ᱩᱱᱠᱩᱣᱟᱜ ᱫᱚ ᱫᱤᱱᱟᱹᱢ ᱜᱮ ᱵᱷᱟᱞᱮ ᱢᱚᱱᱫᱚ᱾ ᱠᱩᱲᱟᱹᱜ ᱛᱟᱠᱚᱣᱟ, ᱢᱮᱱᱠᱷᱟᱱ ᱟᱵᱚ ᱫᱚ ᱡᱚᱛᱚ ᱦᱚᱲ ᱵᱚᱱ ᱠᱟᱹᱢᱤ ᱨᱮᱸᱦᱚ ᱟᱵᱚ ᱫᱚ ᱟᱵᱚ ᱫᱚ ᱢᱟᱱᱮ ᱳᱭ ᱤᱱᱟᱹᱜ ᱜᱮ ᱠᱩᱲᱟᱹᱜ ᱛᱟᱵᱚᱱᱟ᱾ ᱟᱲᱟᱜ ᱩᱛᱩ ᱫᱟᱜ ᱢᱟᱹᱰᱤ ᱜᱮ ᱠᱩᱲᱟᱹᱜᱼᱟ, ᱚᱱᱟ ᱡᱟᱹᱥᱛᱤ ᱫᱚ ᱵᱟᱝ ᱠᱩᱲᱟᱹᱜ ᱛᱵᱚᱱᱟ ᱟᱵᱚ ᱫᱚ᱾ ᱡᱷᱚᱛᱚ ᱦᱚᱲ ᱵᱚᱱ ᱠᱟᱹᱢᱤ ᱨᱮᱦᱚᱸ ᱟᱨ ᱩᱱ ᱠᱩ ᱫᱚ ᱢᱤᱫ ᱦᱚᱲ ᱠᱟᱹᱢᱤᱭᱟ ᱩᱱᱠᱩ ᱚᱱᱟ ᱛᱮᱜᱮ ᱡᱷᱚᱛᱚ ᱦᱚᱲ ᱵᱷᱟᱹᱜᱤ ᱢᱚᱱᱫᱚ ᱠᱚ ᱡᱚᱢᱟ᱾
ᱦᱩᱸ, ᱦᱚᱸᱜ-ᱚᱭ ᱵᱚᱱ ᱧᱮᱞ ᱠᱟᱜ ᱜᱤᱭᱟᱹᱧ ᱧᱮᱞᱫᱟᱹᱧ ᱡᱮ, ᱡᱟᱦᱟᱸ ᱫᱚᱞᱟᱱ ᱠᱟᱹᱢᱤ ᱠᱩᱧ ᱧᱮᱞ ᱠᱚᱣᱟ᱾ ᱟᱵᱚ ᱥᱟᱱᱛᱟᱲ ᱫᱚ ᱧᱮᱞ ᱠᱚ ᱥᱩᱫᱷᱩ ᱚᱱᱟ ᱞᱮᱵᱟᱨ ᱜᱮᱭ ᱠᱟᱹᱢᱤ ᱵᱟᱲᱟᱭᱟ ᱦᱮᱸ ᱢᱩᱱᱤᱥ ᱜᱮ᱾ ᱢᱮᱱᱠᱷᱟᱱ ᱩᱱᱤ ᱡᱮ ᱫᱚᱥ ᱵᱚᱪᱷᱚᱨ ᱩᱱᱤ ᱫᱚ ᱞᱮᱵᱟᱨ ᱜᱮᱭ ᱠᱟᱹᱢᱤ ᱵᱟᱲᱟᱭᱟ, ᱵᱟᱠᱷᱟᱡ ᱩᱱᱤ ᱡᱩᱫᱤ ᱟᱡ ᱥᱩᱨ ᱨᱮ ᱡᱩᱫᱤ ᱟᱨᱦᱚᱸ ᱢᱤᱫ ᱦᱚᱲ ᱡᱩᱫᱤ ᱱᱟᱣᱟ ᱜᱮ ᱞᱟᱜᱟᱣ ᱜᱚᱫ ᱮᱱᱟᱭ ᱮᱴᱟᱜ ᱦᱚᱲ ᱮᱴᱟᱜ ᱠᱩᱡ ᱦᱮᱸ ᱮᱴᱟᱜ ᱡᱟᱹᱛᱤ ᱩᱱᱤ ᱞᱟᱹᱭᱟ ᱵᱟᱨ ᱦᱟᱯᱛᱟ ᱜᱟᱱᱮ ᱠᱟᱹᱢᱤ ᱠᱮᱜᱮᱭᱟ ᱟᱨ ᱩᱱᱤ ᱜᱮᱢ ᱧᱮᱞᱟ ᱦᱟᱹᱱᱤ ᱢᱤᱥᱛᱤᱨᱤ ᱦᱩᱭᱱᱟ ᱟᱵᱟᱨ ᱛᱚᱠᱷᱚᱱᱮᱢ ᱧᱮᱞᱟ ᱩᱱᱤᱜᱮ ᱞᱮᱵᱟᱨ ᱟᱵᱟᱨ ᱦᱟᱱᱤ ᱠᱷᱟᱴᱟᱣ ᱫᱮ ᱠᱟᱱᱟ᱾
ᱦᱮᱸ᱾
ᱟᱵᱚ ᱫᱚ ᱵᱟᱠᱚ ᱢᱚᱱᱮ ᱞᱮᱫᱟ ᱡᱮ ᱤᱧ ᱦᱚᱸ ᱢᱤᱥᱛᱨᱤᱧ ᱵᱮᱱᱟᱣᱟ, ᱢᱤᱥᱛᱨᱤ ᱵᱮᱱᱟᱣ ᱞᱮᱱᱠᱷᱟᱱ ᱚᱱᱟ ᱵᱮᱛᱚᱱ ᱦᱚᱸ ᱰᱷᱮᱨ ᱠᱚ ᱧᱟᱢᱚᱜ-ᱟ᱾ ᱦᱮᱸᱥᱮ ᱵᱟᱝ? ᱢᱮᱱᱠᱷᱟᱱ ᱫᱚ ᱱᱮᱛᱟᱨ ᱵᱟᱠᱚ ᱨᱤᱠᱟᱹᱭ ᱜᱮᱭᱟ ᱧᱮᱞ ᱟᱠᱟᱫ ᱠᱚᱣᱟ ᱟᱵᱚ ᱥᱟᱱᱛᱟᱲ ᱚᱱᱠᱟ᱾
ᱦᱩᱸ, ᱩᱱᱤ ᱫᱚ ᱡᱟᱦᱟᱸ ᱯᱳᱭᱞᱳ ᱠᱷᱚᱱᱟᱜ ᱮ ᱠᱟᱹᱢᱤᱭᱟ ᱚᱱᱟᱜᱮ ᱠᱟᱹᱢᱤᱭᱟ ᱚᱱᱟ ᱠᱷᱚᱱᱟᱜ ᱡᱮ ᱤᱧᱦᱩᱧ ᱥᱮᱬᱟᱭᱟ ᱩᱱᱤ ᱥᱟᱛᱮ ᱢᱤᱱᱟᱹᱧᱟ ᱚᱱᱟ ᱫᱚ ᱵᱟᱭ ᱪᱮᱥᱴᱟᱭᱟ᱾
ᱟᱫᱚ ᱤᱧ ᱫᱚ ᱞᱮᱵᱟᱨ ᱜᱤᱧ ᱛᱟᱸᱦᱮᱱᱟ ᱞᱮᱵᱟᱨ ᱜᱤᱧ ᱛᱟᱦᱮᱸᱮᱱᱟ, ᱟᱫᱚ ᱥᱟᱨᱟ ᱡᱤᱭᱚᱱ ᱡᱩᱫᱤ ᱚᱱᱠᱟᱢ ᱛᱟᱸᱦᱮᱱᱟ ᱟᱢᱟᱜ ᱫᱚ ᱵᱮᱛᱚᱱ ᱫᱚ ᱚᱠᱟᱨᱮ ᱛᱟᱸᱦᱮᱱ ᱛᱟᱢᱟ᱾
ᱦᱳᱭ, ᱟᱨ ᱵᱟᱢ ᱥᱮ ᱟᱢ ᱫᱚ ᱩᱱᱤᱠᱤ ᱛᱤ ᱥᱟᱵ ᱠᱟᱛᱮ ᱮ ᱥᱮᱬᱟ ᱟᱢᱟ ᱟᱢ ᱫᱚ ᱧᱮᱞ ᱛᱮᱜᱮ ᱥᱮᱬᱟ ᱞᱟᱜᱟᱜ-ᱟ ᱥᱮ᱾ ᱟᱹᱜ ᱱᱤᱡᱮ ᱛᱮᱜᱮ ᱪᱮᱥᱴᱟᱭ ᱦᱩᱭᱩᱜ-ᱟ᱾ ᱟᱫᱚ ᱵᱟᱢ ᱥᱮᱬᱟ ᱞᱮᱠᱷᱟᱱ ᱢᱟ ᱵᱟᱝ ᱥᱮᱬᱟᱜ ᱠᱟᱱᱟ ᱥᱮ᱾
ᱦᱮᱸ ᱦᱮᱸ ᱵᱟ᱾ ᱟᱫᱚ ᱱᱚᱣᱟ ᱠᱚᱜᱮ ᱟᱨᱠᱤ ᱧᱮᱞᱚᱜ ᱠᱟᱱᱟ᱾
ᱰᱷᱮᱨ ᱠᱟᱭᱛᱮ ᱟᱵᱚ ᱥᱟᱱᱛᱟᱲ ᱥᱚᱢᱟᱡᱽ ᱨᱮᱜᱮᱧ ᱧᱮᱞ ᱫᱟ ᱡᱷᱚᱛᱚ ᱦᱚᱲ ᱜᱮ ᱤᱱᱟᱹ ᱠᱟᱛᱷᱟ ᱜᱮᱠᱚ ᱠᱩᱠᱞᱤ ᱠᱟᱱᱟ᱾ ᱟᱫᱚ ᱚᱱᱟ ᱜᱮ ᱪᱮᱫᱟᱜ ᱱᱤᱭᱟᱹᱜᱮ ᱤᱱᱟᱹᱜ ᱜᱟᱱ ᱟᱨᱦᱚᱸ ᱢᱮᱱᱟᱜ ᱟᱠᱟᱫ ᱛᱟᱵᱚᱱᱟ᱾ ᱦᱮᱸᱥᱮ ᱵᱟᱝ ᱤᱱᱟᱹ ᱥᱟᱶᱛᱮ ᱱᱚᱜ-ᱚᱭ ᱡᱮᱢᱚᱱ ᱢᱮᱨᱚᱢ ᱥᱤᱢ ᱥᱩᱠᱨᱤ ᱩᱱᱠᱩ ᱵᱚᱱ ᱟᱹᱥᱩᱞᱮᱫ ᱠᱚᱣᱟ ᱦᱮᱸ ᱩᱱᱠᱩ ᱦᱚᱸ ᱟᱵᱚᱧ ᱧᱮᱞᱮᱫ ᱠᱚᱣᱟ ᱥᱩᱫᱷᱩ ᱟᱵᱚ ᱡᱚᱢ ᱞᱟᱹᱜᱤᱫ ᱛᱮᱵᱚᱱ ᱟᱹᱥᱩᱞᱮᱫ ᱠᱚᱣᱟ᱾ ᱵᱟᱵᱚᱱ ᱢᱮᱱ ᱮᱫᱟ ᱡᱮ, ᱟᱪᱪᱷᱟ ᱩᱱᱠᱩᱧ ᱠᱤᱨᱤᱧ ᱠᱟᱛᱮ ᱟᱹᱠᱷᱨᱤᱧ ᱠᱚᱣᱟᱹᱧ ᱦᱮᱸ᱾
ᱦᱮᱸ᱾
ᱩᱱᱠᱩ ᱥᱤᱢ ᱥᱩᱠᱨᱤ ᱦᱚᱸᱠᱚ ᱦᱟᱞᱮᱡ ᱯᱚᱨᱤ ᱱᱚᱛᱚ ᱠᱮᱫ ᱠᱚᱣᱟ᱾ ᱟᱨ ᱟᱵᱚ ᱫᱚ ᱵᱟᱝ ᱡᱟ ᱠᱟᱱᱟ ᱥᱮᱫᱟᱭ ᱠᱷᱚᱱ ᱡᱮ ᱟᱵᱚ ᱡᱚᱢ ᱞᱟᱹᱜᱤᱫ ᱵᱚᱱ ᱟᱹᱥᱩᱞᱮᱫ ᱠᱚᱣᱟ, ᱡᱚᱢ ᱞᱟᱹᱜᱤᱫ ᱵᱚᱱ ᱫᱚᱦᱚᱭᱮᱫ ᱠᱚᱣᱟ᱾ ᱵᱟᱵᱚᱱ ᱟᱹᱠᱷᱨᱤᱧᱮᱫ ᱠᱚᱣᱟ ᱟᱨᱠᱤ᱾
ᱟᱵᱚ ᱫᱚ ᱚᱱᱠᱟ ᱞᱮᱠᱟ ᱪᱤᱱᱛᱟᱹ ᱵᱷᱟᱵᱽᱱᱟ ᱫᱚ ᱵᱟᱹᱱᱩᱜ ᱟᱠᱟᱫ ᱛᱟᱵᱚᱱᱟ ᱥᱮ, ᱡᱩᱫᱤ ᱪᱤᱱᱛᱟᱹ ᱵᱷᱟᱵᱱᱟ ᱠᱮᱭᱟ ᱠᱚ ᱞᱟᱦᱟ ᱠᱷᱚᱱᱟᱜ ᱜᱮ ᱟᱫᱚ ᱦᱚᱸ ᱩᱱᱠᱩ ᱥᱟᱶ ᱥᱟᱶᱛᱮ ᱟᱵᱚ ᱥᱮ ᱢᱟᱲᱟᱝ ᱥᱮᱜ ᱵᱚᱱ ᱪᱟᱞᱟᱣ ᱫᱟᱲᱮ ᱠᱚᱜ-ᱟ ᱥᱮ, ᱱᱚᱝᱠᱟ ᱫᱚ ᱵᱟᱵᱚ ᱛᱟᱦᱮᱸ ᱠᱚᱜ-ᱟ ᱫᱤᱱ ᱜᱮ ᱪᱟᱥ ᱠᱟᱹᱢᱤ ᱨᱮᱫᱚ ᱵᱟᱵᱚ ᱠᱷᱟᱴᱟᱣ ᱠᱚᱜ-ᱟ ᱥᱮ᱾
ᱱᱤᱭᱟᱹ ᱢᱟ ᱠᱟᱛᱷᱟ ᱠᱟᱱ ᱜᱮᱭᱟ᱾ ᱡᱮᱢᱚᱱ ᱡᱩᱫᱤ ᱟᱢᱜᱮ ᱡᱩᱫᱤ ᱜᱮᱰᱮ ᱡᱩᱫᱤᱢ ᱟᱹᱥᱩᱞ ᱠᱚᱣᱟ ᱵᱤᱥ ᱛᱤᱨᱤᱥᱴᱤ᱾ ᱛᱟᱦᱚᱞᱮ ᱩᱱᱠᱩ ᱜᱮ ᱡᱩᱫᱤ ᱮᱢᱯᱟᱹᱼᱼ ᱢᱟᱱᱮ ᱫᱚᱥ ᱴᱤ ᱡᱩᱫᱤ ᱜᱮᱰᱮ ᱜᱮ ᱡᱩᱫᱤ ᱮᱢᱟᱢᱟ ᱛᱚ ᱵᱤᱞᱤ ᱡᱩᱫᱤ ᱢᱟᱱᱮ ᱢᱤᱫᱴᱮᱱ ᱠᱟᱛᱮᱜ᱾ ᱛᱟᱞᱮ ᱵᱤᱞᱤ ᱨᱮᱭᱟᱜ ᱫᱟᱢ ᱛᱚ ᱫᱚᱥ ᱴᱟᱠᱟ ᱠᱟᱛᱮᱜ ᱯᱤᱥ ᱛᱟᱦᱞᱮ ᱟᱢᱟᱜ ᱛᱚ ᱚᱸᱰᱮ ᱫᱚ ᱛᱟᱦᱮᱱ ᱠᱟᱱ ᱛᱟᱢᱟ᱾ ᱫᱤᱭᱮ ᱯᱨᱚᱛᱤᱫᱤᱱ ᱢᱤᱫᱥᱚ ᱴᱟᱠᱟ ᱧᱟᱢ ᱨᱮᱦᱚᱸ ᱚᱲᱟᱜ ᱠᱷᱚᱱ ᱫᱩᱲᱩᱵ ᱥᱟᱣ ᱠᱷᱚᱱ ᱱᱚᱛᱮ ᱢᱤᱫᱴᱮᱱ ᱜᱟᱱᱚᱜᱼᱟ᱾ ᱠᱟᱹᱢᱤ ᱨᱮ ᱞᱟᱜᱟᱜ ᱠᱟᱱᱟ᱾ ᱱᱤᱭᱟᱹ ᱦᱚᱛᱟᱣ ᱠᱟᱢᱤ ᱟᱛᱮ ᱠᱟᱢᱤ ᱟᱛᱮ ᱢᱤᱫᱴᱮᱡ ᱨᱳᱡᱽᱜᱟᱨ ᱨᱮᱭᱟᱜ ᱰᱟᱦᱟᱨ ᱠᱟᱱᱟ᱾ ᱟᱨ ᱩᱱᱠᱩ ᱫᱚ ᱮᱴᱟᱜ ᱡᱷᱟᱹᱛᱤ ᱮᱛᱮᱢ ᱧᱮᱞ ᱠᱚᱣᱟᱢ ᱡᱮ ᱩᱱᱠᱩ ᱮᱴᱟᱜ ᱠᱚ ᱧᱮᱞ ᱠᱚᱣᱟ ᱮᱱᱠᱷᱟᱱ ᱧᱚᱜ ᱱᱤ ᱠᱤᱪᱷᱩ ᱠᱟᱥᱴᱮ ᱟᱵᱚ ᱞᱮᱠᱟᱱ ᱠᱚ ᱡᱟᱦᱟᱸ ᱢᱮᱱᱟᱜ ᱠᱟᱜ ᱠᱚᱣᱟ ᱩᱱᱠᱩ ᱠᱚ ᱧᱮᱞ ᱠᱚᱣᱟ ᱥᱤ ᱮᱢ ᱚᱠᱟᱨᱮ ᱜᱮᱰᱮ ᱥᱮ ᱢᱮᱨᱚᱢᱮ ᱟᱹᱥᱩᱞ ᱠᱟᱭᱟ ᱦᱮᱸ ᱩᱱᱠᱩ ᱫᱚ ᱟᱹᱠᱩᱨᱮᱱ ᱟᱨᱠᱤ ᱡᱟᱦᱟᱸ ᱟᱭᱚ ᱦᱚᱲ ᱠᱚ ᱛᱟᱦᱮᱱ ᱛᱟᱠᱚᱣᱟ ᱩᱱᱠᱩ ᱞᱟᱹᱜᱤᱫ ᱟᱫᱚ ᱩᱱᱠᱩ ᱫᱚ ᱚᱱᱟᱠᱩ ᱧᱮᱞ ᱠᱚᱣᱟ ᱤᱱᱟᱹ ᱛᱮᱜᱮ ᱟᱠᱚ ᱵᱩᱞᱩ ᱥᱩᱱᱩᱢ ᱦᱚᱸᱠᱚ ᱪᱟᱞᱟᱣᱟ ᱫᱚᱠᱟᱱ ᱠᱚ ᱪᱟᱞᱟᱣᱟ᱾ ᱚᱱᱟᱛᱮ ᱠᱩᱞᱟᱹᱜ ᱛᱟᱠᱚᱣᱟ, ᱢᱤᱫ ᱦᱚᱲᱮ ᱠᱟᱹᱢᱤᱭ ᱨᱮᱦᱚᱸ ᱢᱚᱱᱮ ᱡᱤᱱᱤᱥ ᱴᱟᱜ ᱪᱟᱞᱟᱜ ᱛᱟᱠᱚᱣᱟ᱾ ᱟᱨ ᱟᱵᱩ ᱫᱚ ᱵᱟᱝ ᱡᱮ ᱡᱟᱶᱟᱭᱮ ᱠᱟᱹᱢᱤᱭᱮᱫ ᱠᱟᱱ ᱛᱤᱧᱟᱹ ᱠᱟᱹᱢᱤᱭᱮᱫ ᱠᱟᱱ ᱩᱱᱤ ᱡᱟᱭ ᱟᱹᱜᱩᱭ ᱤᱱᱟᱹ ᱜᱮ ᱩᱱᱤᱜᱮᱧ ᱠᱚᱭᱚᱜ ᱦᱚᱨᱤᱧ ᱛᱟᱦᱮᱱᱟ᱾
ᱦᱳᱭ᱾
ᱱᱤᱡᱮ ᱨᱮᱫᱚ ᱡᱮ ᱵᱟᱭ ᱢᱮᱱᱟ ᱥᱤᱢ ᱥᱮ ᱥᱩᱠᱨᱤ ᱜᱮᱰᱮᱧ ᱟᱹᱥᱩᱞ ᱠᱟᱠᱚᱣᱟ᱾ ᱛᱟᱦᱚᱞᱮ ᱩᱱᱠᱩ ᱡᱟᱦᱟᱱᱟᱜ ᱤᱧ ᱧᱟᱢᱟ ᱤᱱᱟᱹ ᱛᱮᱜᱮ ᱠᱚᱨᱟᱣᱟ᱾
ᱚᱲᱟᱜ ᱚᱲᱟᱜ ᱨᱮᱫᱚ ᱟᱹᱰᱤ ᱞᱮᱠᱟᱱ ᱠᱚ ᱟᱹᱰᱤ ᱞᱮᱠᱟᱱ ᱠᱚ ᱮ ᱟᱹᱥᱩᱞ ᱜᱟᱱᱚᱜᱼᱟ ᱪᱟᱥ ᱜᱟᱱᱚᱜᱼᱟ ᱟᱫᱚ ᱛᱚ ᱚᱱᱠᱟ ᱟᱹᱥᱩᱞ ᱠᱟᱛᱮ ᱪᱟᱥ ᱠᱟᱛᱮ ᱡᱩᱫᱤᱢ ᱟᱻ ᱤᱭᱟᱹ ᱠᱚᱣᱟ ᱚᱸᱰᱮ ᱠᱷᱚᱱᱟᱜ ᱦᱚᱸ ᱤᱱᱠᱟᱢ ᱜᱟᱱᱚ-ᱟ ᱚᱱᱟ ᱚᱱᱟ ᱫᱚ ᱵᱟᱵᱚ ᱢᱚᱱᱮ ᱜᱮᱭᱟᱪᱮ ᱟᱵᱚᱫᱚ ᱩᱱᱟᱹᱜ ᱜᱟᱱ ᱫᱚ᱾
ᱦᱮᱸ ᱵᱟᱝ᱾ ᱥᱮ ᱦᱚᱸᱜᱼᱚᱭ ᱚᱲᱟᱜ ᱨᱮ ᱫᱩᱲᱩᱵ ᱫᱩᱲᱩᱵ ᱡᱟᱦᱱᱟᱜ ᱛᱤ ᱛᱮᱭᱟᱜ ᱡᱤᱱᱤᱥ ᱠᱟᱹᱢᱤ ᱨᱮᱭᱟᱜ ᱢᱮᱱᱟᱜ ᱟᱠᱟᱫᱟ ᱦᱮᱸ ᱟᱭᱳ ᱦᱚᱲ ᱠᱚᱫᱚ ᱦᱮᱸ᱾ ᱡᱟᱦᱱᱟᱜ ᱮ ᱥᱤᱞᱟᱹᱭ ᱠᱚ ᱚᱱᱟ ᱠᱚᱭ ᱥᱤᱞᱟᱹᱭᱟ ᱥᱮ ᱡᱟᱦᱟᱱᱟᱜ ᱛᱤ ᱨᱮᱭᱟᱜ ᱠᱚ ᱡᱤᱱᱤᱥ ᱠᱚᱧ ᱵᱮᱱᱟᱣᱟ᱾ ᱚᱱᱟ ᱠᱚ ᱵᱟᱠᱚ ᱨᱤᱠᱟᱹᱭᱧᱟ ᱟᱵᱚ ᱥᱟᱱᱛᱟᱲ ᱫᱚ ᱟᱨᱠᱤ᱾
ᱟᱵᱚ ᱫᱚ ᱠᱷᱟᱹᱞᱤ ᱦᱚᱲᱟᱜ ᱦᱚᱲᱟᱜ ᱡᱟᱸᱜᱟ ᱞᱟᱛᱟᱨ ᱨᱮᱵᱚ ᱠᱟᱹᱢᱤᱭᱟ ᱟᱵᱚ ᱫᱚ᱾
ᱦᱮᱸ ᱦᱮᱸ ᱦᱮᱸ, ᱚᱱᱟ ᱜᱮᱵᱚᱱ ᱪᱤᱥᱴᱟᱭᱟ ᱩᱱᱠᱩᱢ ᱧᱮᱞ ᱠᱚᱣᱟ ᱮᱴᱟᱜ ᱠᱩᱧ ᱧᱮᱞ ᱠᱟᱜ ᱠᱚ ᱦᱚ-ᱚᱭ ᱡᱮ ᱪᱩᱴᱤ ᱦᱚᱸᱜ-ᱚᱭ ᱠᱚ ᱧᱩᱭ ᱧᱮᱞ ᱠᱟᱜ ᱠᱚᱣᱟᱢ ᱛᱚ ᱵᱤᱲᱤ ᱡᱟᱦᱟᱸ ᱠᱚ ᱢᱮᱛᱟᱜ ᱠᱟᱱᱟ ᱦᱮᱸ ᱚᱱᱟ ᱦᱚᱸ ᱧᱮᱞ ᱠᱚᱣᱟ ᱠᱚ ᱛᱚᱞ ᱟᱠᱚ ᱫᱩᱲᱩᱵ ᱫᱩᱲᱩᱵ᱾